ᱡᱚᱦᱟᱨ ᱜᱮ ᱡᱚᱦᱟᱨ ᱜᱮ ᱡᱚᱦᱟᱨ ᱜᱮ ᱡᱚᱦᱟᱨ ᱜᱮ᱾ ᱦᱩᱸ ᱯᱚ ᱪᱮᱜ ᱪᱤᱠᱟ ᱤᱧ ᱟᱜ ᱨᱚᱲ ᱟᱱᱡᱚᱢᱚᱜ ᱠᱟᱱ ᱛᱮ ᱦᱮᱸ ᱤᱧ ᱟᱜ ᱨᱚᱲ ᱟᱱᱡᱚᱢᱚᱜ ᱠᱟᱱ ᱛᱮ? ᱮᱠᱚᱜ ᱠᱟᱱᱟ ᱥᱮ ᱪᱮ?
ᱦᱳᱭ ᱤᱭᱟᱹ᱾
ᱦᱳᱭ ᱤᱭᱟᱹ᱾ ᱦᱮᱸᱛᱚᱜ ᱴᱷᱤᱠ ᱜᱮᱭᱟ ᱦᱮᱸᱛᱚᱜ?
ᱵᱟᱦ᱾
ᱵᱟᱦ᱾ ᱦᱮᱸᱛᱚᱜ? ᱵᱟᱢ ᱟᱢᱟᱜ ᱨᱚᱲ ᱮᱢ ᱟᱡᱚᱢ ᱫᱟ ᱤᱧᱟᱜ ᱨᱚᱲ ᱤᱧ ᱟᱡᱚᱢ ᱮᱫᱟ ᱟᱢᱟᱜ ᱨᱚᱲ ᱦᱚᱧ ᱟᱡᱚᱢ ᱫᱟ᱾ ᱟ ᱯᱷᱳᱱ ᱴᱟᱜ ᱫᱚᱢᱮ ᱥᱟᱣᱩᱱ ᱠᱟᱫᱟᱜ ᱥᱮ ᱪᱮᱫ?
ᱚᱠᱚᱭ ᱤᱧ?
ᱦᱮᱸ᱾ ᱦᱮᱸᱛᱚᱜ ᱦᱮᱸᱛᱚᱜ ᱴᱷᱤᱠ ᱜᱮᱭᱟ ᱥᱮ ᱵᱟᱝ?
ᱵᱟ᱾
ᱟᱢᱟᱜ ᱨᱚᱲ ᱮᱢ ᱟᱡᱚᱢ ᱫᱟ?
ᱦᱮᱸ
ᱦᱟᱸ ᱴᱷᱤᱠ ᱜᱮᱭᱟ ᱨᱚᱲ ᱢᱮ ᱛᱚᱵᱮ
ᱠᱳᱱᱳ ᱪᱟᱯ ᱵᱟᱱᱩᱜ ᱛᱟᱦᱮᱪᱚᱱᱚᱜ ᱠᱞᱤᱭᱟᱨ ᱟᱸᱡᱚᱢᱚᱜ ᱠᱟᱱᱟ ᱛᱚ ᱦᱩᱸ
ᱛᱚ ᱯᱷᱤᱨ ᱵᱟᱛᱟᱣ ᱢᱮᱨᱚᱢ ᱪᱟᱥ ᱚᱠᱟᱞᱮᱠᱟ ᱦᱩᱭᱩᱜ ᱠᱟᱱᱟ? ᱦᱮᱸ
ᱢᱟᱱᱮ ᱫᱚ ᱵᱟᱝ ᱦᱩᱭᱩᱜ ᱠᱟᱱᱟ ᱱᱤᱛᱚᱜ ᱫᱚ
ᱟᱪᱪᱷᱟ ᱟᱪᱪᱷᱟ ᱵᱟᱢ ᱪᱟᱥ ᱠᱟᱜ ᱠᱚᱣᱟ
ᱩᱸᱦᱩᱜ ᱩᱸᱦᱩᱜ ᱵᱟᱝ ᱪᱟᱥ ᱠᱟᱱᱟ ᱢᱮᱨᱚᱢ ᱠᱚᱫᱚ᱾ ᱵᱟᱝ ᱵᱟᱝ ᱥᱩᱠᱨᱤ ᱫᱚ ᱵᱟᱝ ᱪᱟᱥ ᱦᱩᱭ ᱠᱟᱱᱟ᱾ ᱟᱞᱮ ᱫᱚ ᱤᱭᱟᱹ ᱥᱤᱢ ᱞᱮ ᱪᱟᱥ ᱥᱤᱢ ᱪᱟᱥ ᱦᱩᱭ ᱞᱮᱫ ᱵᱩᱡᱽ ᱫᱟᱢ᱾
ᱟᱪᱪᱷᱟ ᱟᱪᱪᱷᱟ ᱟᱪᱪᱷᱟ᱾
ᱥᱤᱢ ᱩᱱᱠᱩ ᱪᱟᱥ ᱦᱩᱭᱱᱟ ᱛᱟᱯᱚᱨ ᱟᱫᱚ ᱩᱱᱠᱩ ᱜᱮ ᱦᱟᱜ ᱠᱷᱟᱱ ᱧᱮᱞ ᱵᱟᱲᱟᱭ ᱦᱩᱭᱩᱜ ᱠᱟᱱᱟ ᱱᱤᱛᱚᱜ ᱫᱚ᱾
ᱟᱪᱪᱷᱟ ᱥᱤᱢᱟ ᱢᱟᱨᱠᱮᱴᱤᱝ ᱯᱨᱟᱭᱤᱥ ᱛᱤᱱᱟᱹᱜ ᱪᱟᱞᱟᱜ ᱠᱟᱱᱟ ᱱᱤᱛᱚᱜ
ᱥᱤᱢ ᱟᱜ ᱪᱟᱞᱟᱜ ᱠᱟᱱᱟ ᱢᱚᱴᱟ ᱢᱩᱴᱤ ᱰᱷᱮᱨ ᱜᱮ ᱵᱩᱡᱽ ᱫᱟᱢ
ᱚᱱᱳ ᱦᱚᱸ
ᱢᱟᱱᱮ ᱵᱮᱥᱤ ᱫᱚᱦᱟᱜ ᱪᱟᱞᱟᱜ-ᱟ ᱯᱩᱱᱥᱚ ᱴᱟᱠᱟ ᱜᱟᱱ
ᱦᱩᱸ ᱟᱪᱪᱷᱟᱱᱟ ᱩᱱᱟᱜ ᱦᱚᱸ ᱵᱚᱦᱩᱛᱼᱼ
ᱦᱩᱸ ᱦᱩᱸ
ᱦᱩᱢ
ᱟᱫᱚ ᱟᱞᱮᱨᱮᱱ ᱫᱚ ᱜᱮᱰᱮ ᱢᱮᱱᱟᱜ ᱠᱚᱛᱟ ᱞᱮᱭᱟ ᱛᱚ᱾
ᱚᱣ ᱛᱤᱱᱟᱹᱜ ᱜᱟᱱ ᱛᱟᱣ?
ᱛᱟᱣ ᱢᱮᱱᱟᱜ ᱠᱚᱣᱟ ᱵᱮᱥᱤ ᱜᱮ ᱠᱩᱲᱤᱴᱤ ᱜᱟᱱ ᱢᱮᱱᱟᱜ ᱠᱚᱣᱟ᱾
ᱳ ᱢᱟᱠ ᱤᱭᱟᱹ ᱯᱷᱟᱨᱢ ᱜᱮᱢ ᱵᱟᱹᱭᱥᱟᱹᱣ ᱠᱟᱫᱟ
ᱯᱷᱟᱨᱟᱢ ᱢᱟᱱᱮ ᱟᱫᱚ ᱩᱱᱠᱩ ᱢᱟᱱᱮ ᱪᱮᱫ ᱞᱮᱠᱟ ᱯᱷᱟᱨᱟᱢ ᱞᱮ ᱢᱤᱫᱟᱝ ᱵᱟᱹᱭᱥᱟᱹ ᱚᱲᱟᱜ ᱡᱩᱫ ᱦᱩᱭ ᱟᱠᱟᱱᱟ᱾
ᱚ
ᱩᱱᱠᱩ ᱞᱟᱹᱜᱤᱫ ᱛᱮ ᱚᱲᱟᱜ ᱢᱤᱫᱴᱟᱝ ᱡᱩᱛ ᱦᱩᱭ ᱟᱠᱟᱱᱟ ᱚᱸᱰᱮ ᱜᱮ ᱮᱠᱷᱟᱱ ᱩᱱᱠᱩ ᱫᱚ ᱡᱚᱢ ᱠᱚ ᱮᱢᱟ ᱠᱚ ᱦᱩᱭᱩᱜ-ᱟ
ᱦᱩᱸ
ᱟᱫᱚ ᱩᱱᱠᱩ ᱫᱚ ᱢᱤᱫᱴᱟᱱ ᱵᱟᱸᱫ ᱢᱮᱱᱟᱜ-ᱟ ᱵᱩᱡᱽᱫᱟᱢ ᱟᱫᱚ ᱚᱱᱟ ᱵᱟᱸᱫᱽ ᱨᱮᱜᱮ ᱩᱱᱠᱩ ᱫᱚ ᱱᱟᱜ ᱠᱷᱟᱱ ᱟᱲᱟᱜ ᱠᱚ ᱦᱩᱭᱩᱜ-ᱟ᱾
ᱚ
ᱟᱫᱚ ᱩᱱᱠᱩ ᱦᱚᱸ ᱢᱤᱫᱴᱟᱝ ᱴᱷᱤᱠ ᱜᱮᱭᱟ ᱢᱚᱴᱟ ᱢᱩᱴᱤ ᱪᱟᱨᱪ ᱫᱚ ᱩᱱᱠᱩ ᱦᱚᱸ ᱫᱟᱢ ᱫᱚ ᱴᱷᱤᱠ ᱜᱮᱭᱟ ᱦᱮᱸ
ᱦᱩᱸ
ᱟᱫᱚ ᱢᱮᱱᱠᱷᱟᱱ ᱚᱱᱟ ᱚᱱᱟ ᱵᱚᱨᱥᱟ ᱫᱤᱱ ᱠᱚᱨᱮ ᱠᱟᱹᱴᱤᱡ ᱡᱚᱠᱷᱚᱱ ᱵᱟᱝ ᱵᱚᱨᱥᱟ ᱢᱟᱱᱮ ᱡᱚᱠᱷᱚᱱ ᱦᱳᱲᱩ ᱠᱚ ᱨᱚᱦᱚᱭᱟ ᱩᱱ ᱚᱱᱟ ᱟᱝᱠᱷᱟᱼᱼ ᱟᱲᱟᱜ ᱦᱩᱸ ᱦᱮᱸ ᱟᱫᱚ ᱱᱟᱜ ᱠᱷᱟᱱ ᱠᱷᱮᱛ ᱠᱚᱨᱮ ᱵᱚᱞᱚ ᱞᱮᱱᱠᱷᱟᱱ ᱮᱜᱮᱨᱟᱠᱚ ᱮᱴᱟᱜ ᱦᱚᱲ ᱫᱚ ᱦᱮᱥᱮ ᱵᱟᱝ
ᱦᱩᱸ
ᱦᱳᱭ
ᱟᱨ ᱫᱟᱬᱟᱱ ᱛᱚᱵᱮ ᱢᱤᱫ ᱫᱤᱱ ᱞᱟᱹᱭ ᱦᱩᱭᱩᱜ ᱠᱟᱱ ᱫᱚ ᱪᱟᱞᱟᱜ ᱟᱵᱚᱱ ᱢᱤᱫ ᱫᱤᱱ ᱡᱟᱦᱟᱸ
ᱚᱠᱟᱥᱮᱫ ᱵᱚᱱ
ᱚᱠᱟ ᱥᱮᱫ ᱵᱚᱱ ᱪᱟᱞᱟᱜ-ᱟ ᱢᱚᱱᱮ ᱮᱛ ᱛᱟᱦᱮᱱ ᱤᱧ ᱫᱤᱜᱷᱟ ᱥᱮᱫᱽ ᱪᱟᱞᱟᱣ ᱞᱮᱱᱠᱷᱟᱱ ᱪᱤᱠᱟ. ᱠᱚᱜ-ᱟ ᱜᱟᱱ ᱠᱚᱜ ᱜᱮᱭᱟ ᱜᱚᱨᱚᱢ ᱫᱤᱱ ᱚᱱᱛᱮ ᱢᱟᱱᱮ ᱫᱟᱜᱽ ᱨᱮ ᱪᱮᱫ ᱪᱮᱦᱨᱟ ᱦᱮᱸ
ᱦᱩᱸ
ᱟᱢ ᱪᱟᱣᱲᱟᱜ ᱛᱟᱦᱮᱸ ᱠᱟᱱᱟ ᱚᱱᱠᱟ ᱢᱤᱫᱴᱟᱝ ᱥᱚᱢᱩᱫᱨᱩ ᱫᱷᱟᱨᱮ ᱨᱮ ᱪᱟᱣᱲᱟ ᱠᱟᱱᱟ ᱡᱟᱦᱟᱸ ᱛᱤᱥ ᱚᱱᱠᱟ ᱫᱟᱬᱟᱱ ᱦᱩᱸ ᱵᱟᱝ ᱪᱟᱞᱟᱣ ᱦᱩᱭ ᱟᱠᱟᱱᱟ ᱯᱩᱨᱤᱢ ᱪᱟᱞᱟᱣ ᱟᱠᱟᱱᱟ ᱯᱩᱨᱤᱢ ᱪᱟᱞᱟᱣ ᱟᱠᱟᱱᱟ ᱯᱩᱨᱤ ᱢᱤᱫᱴᱟᱝ ᱜᱟᱛᱮ ᱜᱤᱫᱽᱨᱟᱹ ᱪᱟᱞᱟᱣ ᱞᱮᱱᱟ ᱵᱩᱡ ᱮᱫᱟᱢ
ᱦᱮᱸ ᱦᱮᱸ ᱦᱮᱸ ᱯᱩᱨᱤ ᱫᱚ ᱪᱟᱞᱟᱣ ᱦᱩᱭ ᱞᱮᱱᱟ ᱯᱩᱨᱤ ᱛᱚ ᱴᱟᱭᱤᱢ ᱵᱟᱝ ᱛᱟᱦᱮᱸ ᱞᱮᱱᱟ ᱛᱚ ᱯᱩᱨᱤ ᱥᱮᱫ ᱢᱟᱱᱮ ᱨᱤᱴᱟᱱ ᱴᱤᱠᱤᱴ ᱠᱟᱴᱟᱣ ᱛᱟᱦᱮᱸ ᱠᱟᱱᱟ ᱛᱚ ᱚᱡᱚᱱᱱᱮ ᱯᱩᱨᱤ ᱵᱟᱝ ᱪᱟᱞᱟᱣ ᱦᱩᱭ ᱞᱮᱱᱟ
ᱯᱩᱨᱤ ᱫᱚ ᱚᱠᱟ ᱥᱮᱫ ᱞᱟᱹᱭ ᱢᱮᱥᱮ ᱦᱤᱲᱤᱧ ᱠᱤᱫᱤᱧ
ᱩᱲᱤᱥᱥᱟ
ᱩᱲᱤᱥᱥᱟ ᱥᱮᱫ ᱜᱮ ᱵᱟᱝ ᱩᱲᱤᱥᱟ ᱨᱮᱜᱮ ᱩᱲᱤᱥᱟ ᱛᱮᱫᱚ ᱩᱲᱤᱥᱥᱟ ᱨᱮᱜᱮ ᱯᱟᱲᱦᱟᱜ ᱠᱟᱱᱟ ᱚ ᱵᱮᱝᱜᱟᱞᱳᱨ ᱥᱟᱭᱤᱰ᱾ ᱵᱮᱝᱜᱟᱞᱳᱨ ᱥᱟᱭᱤᱰ ᱵᱟᱝ
ᱦᱚᱸ
ᱦᱮᱸ ᱛᱟᱦᱚᱞᱮ ᱞᱟᱹᱭ ᱮᱫᱟᱢ ᱯᱩᱨᱤ ᱥᱮᱫ ᱪᱟᱞᱟᱣ ᱞᱮᱱᱠᱷᱟᱱ ᱠᱟᱪᱷᱮ ᱮᱢ ᱠᱮᱫᱚ ᱠᱤᱪᱷᱩ᱾ ᱵᱷᱩᱵᱱᱮᱥᱥᱚᱨ ᱯᱟᱨᱚᱢ ᱦᱩᱭᱩᱜ ᱟ ᱵᱷᱩᱵᱱᱮᱥᱥᱚᱨ ᱦᱳᱭ ᱴᱷᱤᱠᱮᱢ ᱞᱟᱹᱭ ᱠᱮᱫᱟ ᱵᱷᱩᱵᱱᱮᱥᱥᱚᱨ ᱦᱮᱸ ᱦᱮᱸ ᱦᱮᱸ ᱠᱚᱴᱚᱠ ᱵᱷᱩᱵᱱᱮᱥᱥᱚᱨ ᱯᱟᱨᱚᱢ ᱠᱟᱛᱮ ᱜᱮ ᱯᱩᱨᱤ ᱜᱮ ᱦᱮᱸ
ᱦᱚᱭ
ᱢᱟᱱᱮ ᱢᱤᱫᱴᱟᱝ ᱜᱤᱫᱽᱨᱟᱹ ᱢᱟᱱᱮ ᱜᱟᱛᱮ ᱛᱟᱦᱮᱸ ᱠᱟᱱ ᱛᱟᱭᱟ ᱩᱱᱤᱭᱟᱜ ᱦᱚᱸ ᱮᱱ. ᱴᱤ. ᱯᱤ. ᱥᱤ. ᱵᱩᱡ ᱮᱫᱟᱢ ᱟᱢ ᱞᱮ
ᱚ ᱟᱪᱪᱷᱟ ᱟᱪᱪᱷᱟ ᱟᱪᱪᱷᱟ ᱾
ᱛᱟᱯᱚᱨ ᱩᱱᱤᱭᱟᱜ ᱮᱠᱡᱟᱢ ᱛᱟᱦᱮᱸ ᱠᱟᱱᱛᱟᱭᱟ, ᱮᱢ ᱪᱟᱞᱟᱣ ᱞᱮᱱᱟ ᱵᱟᱝ ᱮᱢ᱾ ᱪᱟᱞᱟᱣ ᱞᱮᱱᱟ ᱵᱷᱩᱵᱮᱥᱥᱚᱨ ᱪᱟᱞᱟᱣ ᱞᱮᱱᱟ ᱵᱷᱩᱵᱮᱥᱥᱚᱨ ᱚ ᱚᱠᱟ ᱡᱟᱭᱜᱟ ᱢᱟᱱᱮ᱾ ᱛᱚ ᱚᱠᱟ ᱡᱟᱭᱜᱟ ᱪᱟᱞᱟᱣ ᱞᱮᱱᱟ ᱚᱱᱟᱫᱚ ᱦᱟᱸᱜ ᱠᱷᱟᱱ ᱵᱟᱹᱧ ᱞᱟᱹᱭ ᱫᱟᱲᱮᱜ ᱠᱟᱱᱟ ᱦᱮᱸ᱾
ᱟᱪᱪᱷᱟ ᱟᱪᱪᱷᱟ᱾
ᱟᱫᱚ ᱚᱸᱰᱮ ᱠᱷᱚᱱᱟᱜ ᱜᱮ ᱩᱱᱤ ᱫᱚ ᱚᱱᱟ ᱯᱩᱨᱤ ᱫᱚᱭ ᱧᱮᱞ ᱟᱹᱜᱩ ᱠᱮᱫᱟ ᱦᱟᱸᱜ᱾ ᱟᱫᱚᱭ ᱫᱤᱱ ᱫᱚᱦᱚ ᱞᱮᱫᱟᱭ ᱢᱳᱵᱟᱭᱤᱞ ᱨᱮ
ᱚ
ᱦᱮᱸ ᱚᱱᱠᱟ ᱯᱟᱨᱮ ᱦᱩᱸ
ᱮᱱ. ᱴᱤ. ᱮᱯ. ᱥᱤ. ᱛᱟᱦᱚᱞᱮ, ᱪᱮᱫ ᱛᱤᱥ ᱛᱤᱥᱮ ᱪᱟᱞᱟᱣ ᱞᱮᱱᱟ?
ᱩᱱᱤ ᱪᱟᱞᱟᱣ ᱞᱮᱱᱟᱭ ᱦᱩᱭᱱᱟ ᱵᱩᱡᱷᱟᱹᱣ ᱢᱚᱬᱮ ᱫᱤᱱ ᱜᱟᱱᱮ ᱦᱩᱭᱱᱟ ᱵᱩᱡᱽ ᱫᱟᱢ ᱢᱚᱬᱮ ᱫᱤᱱ ᱩᱱᱟᱹᱜ ᱦᱚᱸ ᱵᱟᱝ ᱦᱩᱭ ᱟᱠᱟᱱᱟ, ᱯᱩᱱ ᱫᱤᱱ ᱜᱟᱱ ᱦᱩᱭ ᱮᱱᱟ
ᱯᱩᱱ ᱫᱤᱱ ᱜᱟᱱ ᱵᱟᱝ᱾
ᱯᱩᱱ ᱚᱝᱠᱟ ᱵᱟᱴ ᱯᱷᱩᱱ ᱫᱤ ᱠᱷᱚᱱᱟᱜ ᱫᱚ ᱵᱟᱝ ᱡᱟᱹᱱᱤᱡ ᱚᱱᱠᱟ ᱦᱩᱭᱩᱜ-ᱟ ᱢᱟᱱᱮ ᱛᱮᱭᱤᱥ ᱥᱮ ᱪᱚᱵᱽᱵᱤᱥ ᱛᱟᱹᱨᱤᱠ ᱚᱝᱠᱟ ᱵᱩᱡᱽ ᱫᱟᱢ᱾
ᱚ
ᱠᱩ ᱤᱭᱟᱹ ᱛᱮ ᱛᱮᱭᱤᱥ ᱛᱟᱹᱨᱤᱠ ᱢᱟ, ᱚᱝᱠᱟ ᱪᱟᱞᱟᱣ ᱦᱩᱭ ᱠᱟᱱᱟ᱾
ᱛᱚ ᱟᱪᱪᱷᱟ ᱚ ᱛᱟᱦᱮᱞᱮ ᱯᱩᱱ ᱢᱚᱬᱮ ᱫᱤᱱ ᱜᱟᱱ ᱜᱮ ᱦᱩᱭᱩᱜ ᱼᱟ᱾
ᱚᱱᱠᱟ ᱜᱮ᱾
ᱦᱩᱸ ᱦᱩᱸ᱾ ᱟᱪᱪᱷᱟ ᱟᱪᱪᱷᱟ᱾
ᱦᱮᱸ ᱟᱫᱚ ᱯᱟᱞᱮ ᱥᱮᱨᱚᱠᱚᱢ ᱫᱟᱬᱟᱱ ᱠᱟᱱ ᱫᱚᱢ᱾ ᱟᱫᱚ ᱦᱮᱛᱳᱜ, ᱛᱟᱦᱮᱸ ᱠᱟᱱᱟᱢ? ᱦᱳᱭ,
ᱦᱟᱪᱪᱷᱟ ᱟᱪᱪᱷᱟ ᱾
ᱟᱫᱚ ᱯᱚᱭᱥᱟ ᱠᱚ ᱵᱟᱝ ᱛᱟᱦᱮᱸ ᱞᱮᱱᱠᱷᱟᱱ ᱱᱟᱠᱷᱟᱱ ᱱᱤᱡᱮ ᱥᱚᱵ ᱫᱚ ᱵᱟᱢ ᱪᱟ ᱫᱟᱲᱮᱜ ᱛᱚ ᱚᱱᱟ ᱢᱤᱫᱴᱟᱝ ᱟᱹᱰᱤ ᱢᱟᱨᱟᱝ ᱡᱤᱱᱤᱥ ᱠᱟᱱᱟ᱾ ᱠᱟᱹᱣᱰᱤ ᱠᱚ᱾
ᱯᱚᱭᱥᱟ ᱠᱚᱜᱮ ᱵᱟᱹᱱᱩᱜ ᱛᱮ ᱟᱠᱷᱟᱱ ᱵᱟᱝ ᱪᱟᱞᱟᱣ ᱵᱟᱲᱟ ᱦᱩᱭ ᱠᱟᱱᱟ ᱾
ᱚᱱᱟ ᱜᱮ ᱱᱟᱠᱷᱟᱱ ᱟᱵᱚ ᱫᱟᱬᱟ ᱫᱚ ᱵᱩᱡᱷᱟᱹᱣᱟ ᱦᱤᱛᱚᱜ ᱢᱟᱱᱮ ᱦᱤᱸᱛᱚᱜ ᱵᱚᱭᱮᱥ ᱨᱮ ᱦᱮᱸ᱾ ᱱᱟᱠᱷᱟᱡ ᱫᱚ ᱟᱨᱚ ᱪᱮᱫ ᱮᱢ ᱪᱤᱠᱟᱹᱭᱟ ᱯᱚᱭᱥᱟ ᱠᱟᱹᱣᱰᱤ ᱦᱚᱸ ᱢᱤᱫᱴᱟᱝ ᱫᱚᱨᱠᱟᱨ ᱠᱟᱱᱟ ᱥᱮ᱾
ᱦᱳᱭ
ᱦᱮᱸ ᱚᱱᱟ ᱦᱚᱸ ᱡᱩᱫᱤ ᱵᱟᱝ ᱛᱟᱦᱮᱱ ᱛᱟᱢᱟ ᱠᱷᱟᱡ ᱪᱮᱫ ᱛᱮᱢ ᱫᱟᱬᱟ ᱱᱟᱜ ᱠᱟᱱᱟ ᱥᱮ,
ᱦᱩᱸ, ᱱᱚᱣᱟ ᱜᱮ ᱢᱤᱫᱴᱮᱝ ᱢᱟᱱᱮ ᱤᱱᱡᱚᱭᱤᱝ ᱞᱟᱭᱤᱯ
ᱦᱳᱭ ᱟᱸᱡᱟᱢ ᱫᱟᱞᱤᱧ ᱡᱟᱢ ᱞᱟᱹᱭ ᱠᱮᱫ ᱟᱫᱚ, ᱡᱤᱱᱤᱥ ᱠᱟᱱᱟ ᱠᱷᱟᱱ ᱠᱟᱹᱣᱰᱤ ᱠᱚᱦᱚᱸ ᱢᱤᱫᱴᱟᱝ ᱟᱹᱰᱤ ᱢᱟᱨᱟᱝ ᱡᱤᱱᱤᱥ ᱠᱟᱱᱟ ᱵᱩᱡᱽ ᱫᱟᱢ ᱡᱚᱢ ᱧᱩ ᱨᱮ, ᱛᱟᱦᱚᱞᱮ ᱠᱷᱟᱱ
ᱚᱱᱟ ᱠᱚᱜᱮ ᱯᱨᱚᱵᱞᱮᱢ, ᱚᱱᱟ ᱠᱚ ᱫᱟᱜ ᱚᱱᱟ ᱠᱚ ᱠᱷᱟᱹᱛᱤᱨ ᱜᱮ ᱦᱟᱱᱛᱮ ᱱᱟᱛᱮ ᱢᱟᱱᱮ ᱥᱩᱨ ᱥᱩᱯᱩᱨ ᱠᱚᱨᱮ ᱫᱚ ᱱᱟᱦᱟᱜ ᱴᱷᱤᱠᱟᱹᱱ ᱜᱮᱭᱟ ᱠᱚᱢ ᱛᱮᱜᱮᱢ ᱥᱮᱱ ᱦᱤᱡᱩᱜᱼᱟ᱾ ᱩᱱ ᱥᱟᱺᱜᱤᱧ ᱪᱟᱞᱟᱣ ᱠᱷᱚᱨᱪᱟ ᱢᱮᱱᱟᱜᱼᱟ ᱠᱟᱴᱤᱡ᱾
ᱚᱱᱟ ᱜᱮ ᱤᱧ ᱦᱚᱧ ᱞᱟᱹᱭᱫᱟ ᱱᱟᱜ ᱠᱷᱟᱱ ᱡᱮ ᱪᱟᱞᱟᱣ ᱫᱚ ᱦᱟᱸᱜ ᱠᱷᱟᱱ ᱦᱩᱭᱩᱜᱼᱟ, ᱡᱟᱦᱟᱸ ᱛᱤᱥ ᱜᱮ ᱡᱟᱦᱟᱸ ᱛᱤᱥ ᱢᱤᱫ ᱫᱤᱱ ᱫᱚ᱾
ᱦᱩᱸ
ᱩᱱᱟᱜ ᱫᱟᱬᱟᱱ ᱦᱩᱭᱩᱜᱼᱟ ᱫᱷᱮᱨ ᱨᱮ ᱯᱚᱭᱥᱟ ᱚᱱᱟᱜ ᱠᱷᱟᱱ ᱮᱢ ᱤᱫᱤᱭᱟ ᱛᱚᱵᱮ ᱥᱮ ᱠᱩᱲᱟᱹᱜᱼᱟ
ᱦᱩᱸ
ᱩᱱ ᱱᱟᱠᱷᱟᱱ ᱪᱟᱞᱟᱜ ᱢᱚᱱᱮ ᱦᱩᱭᱩᱜ ᱠᱟᱱᱟ ᱛᱚ ᱵᱩᱡᱫᱟᱹᱧ
ᱞᱟᱹᱭ ᱟᱠᱚ ᱛᱚ ᱯᱚᱨᱤᱥᱱᱟ ᱡᱟᱭᱜᱟ ᱫᱚ ᱢᱤᱫᱴᱮᱱ ᱟᱹᱰᱤ ᱢᱤᱫᱴᱮᱱ ᱟᱞᱟᱱᱜᱮ ᱵᱤᱞᱟ ᱡᱟᱭᱜᱟ ᱢᱮᱱᱟᱜᱼᱟ ᱚᱱᱛᱮ ᱫᱚ
ᱦᱮᱸ ᱢᱟᱱᱮ ᱟᱹᱰᱤ ᱪᱮᱦᱨᱟ ᱫᱟᱜ ᱫᱷᱟᱨᱮ ᱨᱮ
ᱯᱟᱦᱟᱲ ᱠᱚᱦᱚᱸ ᱚᱱᱠᱟ ᱟᱹᱰᱤ ᱟᱹᱰᱤ ᱩᱛᱟᱹᱨ ᱜᱮ ᱢᱮᱱᱟᱜ ᱟᱠᱟᱜ-ᱟ
ᱟᱫᱚ ᱚᱱᱰᱮᱱᱟᱜ ᱢᱟᱱᱮ ᱯᱨᱩᱡᱩᱨ ᱵᱟᱲᱟᱣᱟ ᱢᱟᱱᱮ ᱚᱱᱛᱮ ᱨᱮ ᱢᱟᱱᱮ ᱦᱚᱭ ᱦᱤᱸᱥᱤᱫ ᱡᱟᱭᱜᱟ ᱠᱚᱦᱚᱸ ᱢᱟᱱᱮ ᱟᱹᱰᱤ ᱪᱮᱦᱨᱟ ᱥᱮ
ᱦᱮᱸ ᱦᱮᱸ ᱦᱮᱸ
ᱦᱚᱭ ᱦᱤᱸᱥᱤᱫ ᱫᱟᱨᱮᱼ ᱱᱟᱹᱲᱤ ᱠᱚ ᱚᱱᱛᱮ ᱱᱟᱜ ᱠᱟ. ᱴᱤᱜ ᱫᱩᱲᱩᱯ... ᱵᱩᱨᱩ ᱠᱚᱨᱮ
ᱦᱩᱸ ᱢᱟᱱᱮ ᱠᱚᱴᱚᱠ ᱪᱮᱫ ᱠᱚ ᱞᱟᱹᱭᱟ ᱦᱩᱸ ᱠᱚᱴᱚᱠ ᱠᱚᱴᱚᱠ ᱦᱟᱱᱟ ᱫᱷᱟᱨᱮ ᱨᱮ ᱵᱟᱝ ᱵᱟᱝ ᱠᱚᱴᱚᱠ ᱱᱚᱣᱟ ᱫᱷᱟᱨᱮ ᱨᱮ ᱠᱚᱴᱚᱡ ᱱᱚᱶᱟ ᱠᱚᱴᱚᱠ ᱟ. ᱣᱨᱤ ᱵᱚᱞᱚᱜ ᱨᱮ
ᱦᱚ
ᱟᱹᱰᱤ ᱢᱟᱨᱟᱝ ᱢᱟᱨᱟᱝ ᱵᱩᱨᱩ ᱠᱚ ᱨᱟᱹᱯᱩᱫ ᱪᱟᱵᱟ ᱟᱠᱟᱫᱟ
ᱨᱟᱹᱯᱩᱫ ᱪᱟᱵᱟ ᱟᱠᱟᱫᱟ ᱠᱚ ᱵᱟᱝ
ᱦᱩᱸ
ᱦᱩᱸ
ᱟᱹᱰᱤ ᱟᱹᱰᱤ ᱫᱤᱱ ᱠᱷᱚᱱ ᱱᱚᱸᱰᱮ ᱠᱟᱹᱢᱤ ᱪᱟᱞᱟᱜ ᱠᱟᱱᱟ ᱱᱚᱸᱰᱮ ᱪᱮᱫ ᱠᱚᱪᱚ ᱠᱚ ᱪᱤᱠᱟᱹᱭ ᱮᱫᱟ
ᱪᱮᱫ ᱠᱚ ᱪᱤᱠᱟᱹᱭ ᱮᱫᱟ ᱚᱱᱟ ᱠᱚᱨᱮ ᱚᱱᱟ ᱠᱟᱹᱢᱤ ᱫᱚ ᱪᱮᱫ ᱞᱮᱠᱟ
ᱪᱤᱠᱟᱹᱭ ᱪᱚᱸ ᱠᱚ
ᱚᱻ
ᱚᱸᱰᱮ ᱫᱚᱠᱚ ᱵᱞᱟᱥᱴ ᱟᱠᱚ ᱵᱞᱟᱥᱴ ᱠᱟᱛᱮᱜ ᱛᱟᱨᱯᱚᱨ ᱠᱚ ᱦᱟᱹᱨᱟ ᱚᱱᱟ ᱦᱮᱸ ᱫᱷᱷᱤᱨᱤ ᱵᱟᱹᱞᱤ ᱜᱤ ᱠᱚ ᱦᱟᱹᱨ-ᱟ ᱛᱚ
ᱮᱸᱻ
ᱟᱨ ᱩᱲᱤᱥᱥᱟ ᱨᱮᱫᱚ ᱦᱮᱸ ᱦᱮᱸ
ᱪᱮᱫ ᱮᱢ ᱞᱟᱹᱭᱫᱟ
ᱮᱸᱜ ᱩᱲᱤᱥᱥᱟ ᱨᱮᱫᱚ ᱚᱱᱮ ᱡᱟᱦᱟᱸ ᱚᱱᱮ ᱚᱱᱮ ᱚᱱᱮ ᱯᱩᱫᱨᱩ ᱯᱩᱫᱨᱩ ᱫᱷᱤᱨᱤ ᱫᱚ ᱦᱟᱸᱜ ᱟᱹᱰᱤ ᱛᱚᱵᱮ ᱫᱚᱢᱮ ᱫᱚᱢᱮ ᱠᱮᱴᱮᱡ-ᱟ ᱛᱚ ᱚᱱᱟ ᱫᱷᱤᱨᱤ
ᱦᱮᱸ ᱦᱮᱸ ᱦᱮᱸ
ᱚᱱᱟ ᱦᱚᱸ ᱚᱛ ᱚᱛ ᱠᱷᱚᱱᱟᱜ ᱜᱮ ᱫᱷᱤᱨᱤ ᱠᱚ ᱜᱮᱫ ᱩᱰᱩᱠᱜᱟ ᱠᱚ ᱢᱤᱱᱤᱢᱟᱢ
ᱟᱫᱚ ᱚᱱᱟ ᱫᱚ ᱪᱮᱫ ᱞᱮᱠᱟ ᱯᱚᱭᱞᱚ ᱠᱚ ᱯᱷᱟᱴᱟᱣ ᱮᱫᱟ ᱯᱚᱭᱞᱚ ᱵᱚᱢ ᱛᱮ ᱥᱮ ᱪᱮᱫ ᱞᱮᱠᱟ
ᱚᱱᱟ ᱚᱱᱮ ᱫᱚ ᱵᱟᱠᱚ ᱯᱷᱟᱴᱟᱣᱟ ᱚᱱᱟ ᱫᱚ ᱰᱟᱭᱨᱮᱠᱴ ᱠᱚ ᱜᱮᱫᱟ ᱠᱚ ᱚᱸᱰᱮ ᱜᱮ ᱢᱤᱥᱤᱱ ᱛᱮᱠᱚ ᱜᱮᱫᱟ ᱟᱨ ᱠᱚ ᱩᱰᱩᱠᱟ
ᱴᱟᱭᱤᱞᱥ ᱴᱟᱭᱤᱞᱥ ᱨᱮᱱᱟᱜ ᱠᱟᱛᱷᱟᱢ ᱞᱟᱹᱭ ᱮᱫᱟ ᱥᱮ ᱪᱮᱫ ᱞᱮᱠᱟ
ᱦᱚᱭ ᱦᱚᱭ ᱚᱱᱠᱟ ᱜᱮ
ᱟᱸ ᱦᱩᱸ
ᱱᱟᱛᱟ ᱴᱟᱭᱤᱞᱥ ᱞᱮᱠᱟ ᱠᱚ ᱜᱮᱫ ᱩᱰᱩᱠᱜᱟ ᱚᱱᱟ ᱴᱟᱭᱤᱞᱥ ᱫᱚ ᱯᱟᱛᱞᱟ ᱜᱮᱭᱟ ᱛᱚ ᱱᱚᱶᱟ ᱴᱟᱭᱤᱞᱥ ᱫᱚ ᱚᱱᱟ ᱫᱚ ᱵᱟᱝ ᱯᱟᱛᱞᱟᱣᱟ ᱫᱚ ᱢᱚᱴᱟ ᱜᱮ ᱤᱴᱟᱹ ᱞᱮᱠᱟ ᱟᱹᱰᱤ ᱵᱚᱲᱚ ᱵᱚᱲᱚ ᱦᱚᱸ ᱜᱮᱫ ᱩᱰᱩᱜᱚᱜ-ᱟ
ᱦᱮᱸ ᱠᱤᱪᱷᱩ ᱜᱟᱱ ᱫᱚ ᱚᱱᱠᱟ ᱡᱟᱭᱜᱟ ᱴᱟᱜ ᱢᱮᱱᱟᱜᱼᱟ ᱥᱮ ᱵᱩᱡᱽ ᱫᱟᱢ ᱢᱟᱱᱮ, ᱠᱚᱭᱞᱟ ᱠᱟᱨᱠᱷᱟᱱᱟ ᱞᱮᱠᱟᱱᱟᱜ ᱧᱮᱸᱧᱮᱸ ᱡᱟᱜᱟ ᱠᱚ ᱢᱮᱱᱟᱜ ᱫᱚ ᱢᱮᱱᱟᱜ-ᱟ
ᱠᱤᱱᱛᱩ ᱥᱚᱵᱽ ᱛᱷᱮᱠᱮ ᱚᱱᱟ ᱟᱵᱚ ᱡᱟᱦᱟᱸ ᱡᱟᱭᱜᱟ ᱢᱮᱱᱟᱜ-ᱟ ᱦᱮᱸ ᱟᱵᱚ ᱢᱟᱱᱮ ᱤᱱᱰᱤᱭᱟ ᱨᱮ
ᱦᱮᱸ
ᱚᱱᱟ ᱠᱮᱨᱟ ᱠᱮᱨᱟᱞᱟ ᱡᱟᱦᱟᱸ ᱡᱟᱭᱜᱟ ᱴᱟᱜ ᱢᱮᱱᱟᱜ-ᱟ ᱴᱤᱡ ᱧᱮᱞ ᱠᱮᱫᱟ ᱢᱚᱵᱟᱭᱤᱞ ᱨᱮ ᱵᱩᱡᱽ ᱫᱟ ᱟᱹᱰᱤ ᱟᱹᱰᱤ ᱡᱩᱛ ᱜᱮᱭᱟ ᱚᱱᱛᱮᱱᱟᱜ ᱢᱟ
ᱦᱮᱸ
ᱦᱮᱸ ᱠᱮᱞᱟᱨᱮ ᱢᱟᱱᱮ ᱱᱟᱨᱠᱮᱞ ᱫᱟᱨᱮ ᱵᱤᱥᱤ ᱢᱮᱱᱟᱜ-ᱟ ᱵᱩᱡᱽ ᱫᱟᱢ ᱟᱹᱰᱤ ᱪᱮᱦᱨᱟ ᱥᱟᱣᱩᱛᱷ ᱨᱮᱱᱟᱜ ᱵᱳᱭ ᱠᱚᱢ ᱧᱮᱸ ᱧᱮᱸᱞ ᱟᱠᱟᱫᱟ? ᱡᱟᱭᱜᱟ ᱠᱚ? ᱢᱚᱡᱽ ᱜᱤ ᱪᱮᱦᱨᱟ ᱜᱚᱝᱠᱮ ᱧᱮᱞ ᱵᱟᱲᱟ ᱦᱩᱭ ᱠᱟᱱᱟ ᱟᱰᱤ ᱡᱩᱛ ᱜᱮᱭᱟ ᱵᱟᱝ?
ᱟᱰᱤ ᱡᱩᱛ ᱢᱟᱱᱮ ᱦᱟᱨᱤᱭᱟ ᱞᱟᱜᱮ ᱵᱤᱥᱟᱞ ᱵᱮᱯᱟᱨ
ᱦᱮᱸ ᱟᱹᱰᱤ ᱪᱮᱦᱨᱟ
ᱟᱫᱚ ᱢᱤᱫ ᱫᱤᱱ ᱡᱟᱦᱟᱸ ᱛᱤᱥ ᱪᱟᱞᱟᱜ ᱫᱚ ᱱᱟᱜ ᱠᱷᱟᱱ ᱦᱩᱭᱩᱜ-ᱟ ᱟᱫᱚ ᱚᱱᱟ ᱟᱥᱚᱞ ᱠᱟᱛᱷᱟ ᱫᱚ ᱩᱱᱤ ᱠᱟᱹᱣᱰᱤ ᱜᱮ ᱛᱚ
ᱦᱮᱸ ᱟᱨ ᱱᱟᱸᱛᱮ ᱢᱮᱱᱟᱜ-ᱟ
ᱢᱮᱱᱟᱜ-ᱟ ᱫᱟᱨᱡᱤᱞᱤᱝ ᱫᱟᱨᱡᱤᱞᱤᱝ ᱵᱟᱝ ᱦᱮᱸ ᱤᱧ ᱫᱚᱧ ᱢᱚᱱᱮ ᱫᱟ ᱫᱟᱨᱡᱤᱞᱤᱝ ᱫᱚ ᱢᱤᱫ ᱫᱤᱱ ᱱᱤᱭᱟᱹ ᱫᱤᱱ ᱪᱟᱞᱟᱜ ᱜᱮᱭᱟ
ᱫᱟᱨᱡᱤᱞᱤᱝ ᱫᱚ ᱵᱮᱥᱤ ᱫᱩᱨ, ᱥᱟᱸᱜᱤᱧ ᱫᱚ ᱵᱟᱝ ᱠᱟᱱᱟ ᱱᱚᱸᱰᱮ ᱠᱷᱚᱱ ᱦᱟᱣᱲᱟ ᱪᱟᱜ ᱟᱢ, ᱦᱟᱣᱲᱟ ᱠᱷᱚᱱ ᱴᱨᱮᱱ ᱥᱟᱵᱽ ᱦᱩᱭᱩᱜ-ᱟ᱾
ᱦᱩᱸ ᱫᱟᱨᱤ ᱫᱚ
ᱫᱟᱨᱡᱤᱞᱤᱝ ᱫᱚ ᱦᱟ ᱦᱟᱣᱲᱟ ᱠᱷᱚᱱᱟᱜ ᱦᱟᱵᱤᱡ ᱠᱷᱟᱱ ᱤᱭᱟᱹ ᱪᱟᱞᱟᱜ ᱦᱩᱭᱩᱜᱼᱟ
ᱦᱩᱸ
ᱦᱟᱣᱲᱟ ᱦᱟᱱᱟ ᱫᱷᱟᱨᱮ ᱪᱮᱫᱴᱟᱝ ᱤᱭᱟᱹ ᱥᱴᱮᱥᱚᱱ ᱢᱮᱱᱟᱜᱼᱟ
ᱪᱮᱫ ᱴᱮᱥᱮᱱ ?
ᱟᱫᱚ ᱪᱮᱫ ᱢᱟᱱᱮ ᱤᱭᱟᱹ ᱫᱷᱟᱨᱮ ᱤᱭᱟᱹ ᱵᱟᱨᱟᱥᱟᱛ ᱫᱷᱟᱨᱮ ᱢᱤᱫᱴᱟᱝ ᱴᱮᱥᱮᱱ ᱢᱮᱱᱟᱜᱼᱟ ᱚᱱᱟ ᱴᱟᱜ ᱴᱮᱥᱚᱱ ᱠᱷᱚᱱᱟᱜ ᱮᱭᱟᱨᱯᱳᱨᱴ ᱥᱮ ᱮᱢ ᱪᱟᱞᱟᱣ ᱵᱟᱲᱟ ᱟᱠᱟᱱᱟ?
ᱚᱠᱟ ᱥᱮᱫ?
ᱮᱭᱟᱨᱯᱳᱨᱴ?
ᱮᱭᱟᱨᱯᱳᱨᱴ ᱚᱠᱟᱨᱮ ᱨᱮ?
ᱤᱭᱟᱹ ᱠᱳᱞᱠᱟᱛᱟ
ᱵᱟᱝ ᱵᱟᱹᱧ ᱪᱟᱞᱟᱣ, ᱵᱟᱹᱧ ᱪᱟᱞᱟᱣ ᱠᱟᱱᱟ, ᱵᱟᱹᱧ ᱧᱮᱞ ᱠᱟᱫᱟ ᱮᱸᱦᱮᱜ ᱥᱮ ᱵᱟᱹᱧ ᱪᱟᱞᱟᱣ ᱵᱟᱲᱟ ᱠᱟᱱᱟ
ᱟᱪᱪᱷᱟ ᱟᱪᱪᱷᱟ ᱚᱱᱟᱴᱟᱜ ᱮᱭᱟᱨᱯᱳᱨᱴ ᱢᱤᱫᱴᱟᱝ ᱴᱮᱥᱮᱱ
ᱦᱮᱸ
ᱚᱱᱟᱴᱟᱜ ᱴᱮᱥᱚᱱ ᱨᱮ ᱚᱸᱰᱮᱱᱟᱜ ᱫᱟᱨᱡᱤᱞᱤᱝ ᱨᱮᱱᱟᱜ ᱴᱨᱮᱹᱱ ᱧᱟᱢᱚᱜᱼᱟ
ᱫᱟᱨᱡᱤᱞᱤᱝ
ᱦᱮᱸ ᱰᱟᱭᱨᱮᱴ ᱫᱟᱨᱡᱤᱞᱤᱝ ᱪᱟᱞᱟᱜ
ᱟᱫᱚ ᱚᱱᱛᱮ ᱫᱚ ᱱᱟᱜ ᱠᱷᱟᱱ ᱜᱟᱛᱮ ᱜᱤᱫᱽᱨᱟᱹ ᱠᱚ ᱢᱮᱱᱟᱜ ᱫᱚ ᱢᱮᱱᱟᱜ ᱠᱚᱣᱟ ᱟᱫᱚ ᱪᱟᱞᱟᱣ ᱱᱟᱜ ᱠᱷᱟᱱ ᱪᱟᱞᱟᱜ ᱠᱷᱟᱱ ᱫᱚ ᱢᱚᱱᱮ ᱜᱟᱱᱚᱜᱼᱟ ᱟᱫᱚ ᱛᱟᱹᱣ ᱨᱮᱦᱚᱸ ᱛᱚ ᱥᱮ ᱟᱨ ᱥᱚᱢᱚᱭ ᱜᱮ ᱵᱟᱝ ᱧᱟᱢᱚᱜ ᱠᱟᱱᱟ ᱛᱤᱥ ᱦᱮᱸ ᱚᱱᱟ ᱦᱚᱸ ᱢᱤᱫᱴᱟᱝ ᱵᱮᱯᱟᱨ ᱠᱟᱱᱟ
ᱯᱚᱭᱥᱟ ᱜᱟᱹᱰᱤ ᱠᱚᱦᱚᱸ ᱟᱹᱰᱤ ᱢᱟᱨᱟᱝ ᱟᱹᱥᱠᱟᱹ ᱥᱮ
ᱦᱟ
ᱟᱫᱚ ᱚᱱᱟᱜᱮ ᱟᱫᱚ ᱢᱤᱫ ᱫᱤᱱ ᱪᱟᱞᱟᱜ ᱟᱵᱚᱱ ᱫᱤᱜᱷᱟ ᱥᱮᱮᱫ ᱢᱚᱱᱮ ᱦᱩᱭᱩᱜ ᱠᱟᱱᱟ ᱥᱮ ᱪᱮᱫ ᱟᱫᱚ ᱱᱚᱰᱮ ᱠᱷᱚᱱᱟᱜ ᱱᱚᱰᱮ ᱠᱷᱚᱱᱟᱜ ᱫᱤᱜᱷᱟ ᱵᱟᱥ ᱢᱮᱱᱟᱜᱼᱟ ᱵᱵᱩᱡᱽᱫᱟᱟᱢ ᱰᱟᱭᱨᱮᱠᱴ ᱫᱤᱜᱟᱢ ᱵᱚᱱ ᱪᱟᱞᱟᱜ ᱟᱜ
ᱟᱪᱪᱷᱟ ᱱᱟᱭᱤᱛ ᱛᱮ
ᱦᱟᱴ ᱱᱟᱭᱤᱴ ᱛᱮ ᱥᱮ ᱦᱮ ᱱᱟᱭᱤᱴ ᱥᱮ ᱥᱮᱛᱟᱜ ᱥᱮ ᱪᱮᱫ ᱛᱤᱨᱮ ᱵᱷᱳᱨ ᱨᱮ ᱵᱟᱹᱧ ᱞᱟᱹᱭ ᱠᱟᱱᱟ ᱱᱟᱭᱤᱴ ᱦᱚᱸ ᱱᱟᱭᱤᱴ ᱠᱷ ᱵᱟᱹᱞᱤᱮᱜᱜᱼᱟ ᱤᱧᱟᱹᱜ ᱢᱡᱽᱤᱧ ᱞᱟᱹᱭᱟ
ᱫᱤᱜᱷᱟ ᱞᱟ
ᱫᱤᱜᱷᱟ ᱞᱟ ᱥᱟᱨ ᱛᱤᱱ ᱜᱟᱹᱲ ᱪ ᱜᱴ ᱜ ᱚᱱᱟᱱᱟᱜᱚ ᱤᱧᱦᱚᱸ ᱵᱟᱹᱧ ᱧᱮᱞ ᱟᱠᱟᱫᱟ ᱚᱱᱠᱟ ᱜᱮᱞᱤᱤᱧ ᱞᱟᱜᱟᱜᱼᱟ
ᱟᱨ ᱱᱚᱰᱮ ᱠᱷᱚᱱᱟᱜ ᱡᱷᱟᱲᱜᱨᱟᱢ ᱤᱭᱟᱹ ᱠᱷᱚᱨᱚᱜ ᱯᱩᱨ ᱠᱚ ᱤᱭᱟᱹ ᱠᱚ ᱪᱤᱼᱟ
ᱪᱷᱚᱚᱱᱠᱟ ᱯ ᱞᱟᱜᱼᱟᱟᱧᱟᱹᱭ ᱵᱩᱡᱽ ᱫᱟᱢ
ᱠᱳᱞᱠᱟᱛᱟ ᱦᱩᱭᱩᱜ ᱠᱟᱱᱟ ᱪᱷᱚᱭ ᱴᱨᱟᱤᱱ ᱛᱮ ᱟᱨ ᱴᱮᱠᱱᱤᱠᱮᱞ ᱯᱨᱚᱵᱞᱮᱢ ᱠᱷᱟᱹᱛᱤᱨ ᱛᱮ ᱞᱟᱜ ᱵᱷᱟᱜᱟᱜ ᱠᱟᱹᱴᱤᱡ ᱫᱚ ᱰᱤᱨᱤ ᱜᱮᱭᱟ ᱦᱳᱭ ᱥᱟᱛ ᱚᱝᱠᱟᱣ ᱯᱟᱲᱟ ᱟᱜ
ᱯᱟᱲᱟ ᱚᱝᱠᱟ ᱫᱚ ᱵᱤᱥᱤᱨ ᱵᱷᱟᱜ ᱦᱩᱭᱩᱜᱼᱟ ᱵᱩᱡ ᱮᱫᱟ
ᱦᱟ
ᱟᱫᱚ ᱠᱷᱟᱱ ᱚᱱᱟᱜᱮ ᱟᱫᱚ ᱦᱟᱸᱰᱮ ᱪᱟᱞᱟᱣ ᱠᱟᱛᱮᱜ ᱢᱟᱱᱮ ᱪ ᱟᱨᱦᱚ ᱦᱳᱴᱮᱞ ᱠᱚ ᱵᱩᱠᱤᱝ ᱦᱮ
ᱦᱮᱸ ᱦᱮᱸ ᱦᱳᱴᱮᱞ ᱦᱳᱴᱮᱞ ᱦᱳᱴᱮᱞ ᱦᱳᱴᱮᱞ ᱦᱳᱴᱮᱞ ᱵᱩᱜ ᱦᱩᱭᱩ- ᱟ
ᱵᱟᱹᱭ ᱤᱫᱤ ᱞᱮᱠᱦᱟᱱ